ᱦᱮᱞᱳ ᱦᱮᱸ ᱡᱚᱦᱟᱨ ᱜᱮ ᱜᱚᱢᱠᱮ᱾ ᱦᱮᱸ ᱦᱮᱸ ᱨᱚᱲ ᱟᱸᱡᱚᱢᱚᱜ ᱠᱟᱱᱟ ᱯᱩᱨᱟᱹ ᱮᱥᱯᱚᱥᱴᱚ᱾
ᱟᱪᱪᱷᱟ ᱜᱚᱝᱠᱮ ᱚᱠᱟᱞᱮᱠᱟ ᱢᱮᱱᱟᱜ ᱵᱮᱱᱟ ᱛᱟᱦᱚᱞᱮ?
ᱢᱚᱴᱟᱢᱩᱴᱤ ᱵᱷᱟᱜᱤ ᱵᱩᱜᱤ ᱢᱮᱱᱟᱜ ᱞᱤᱧᱟ ᱟᱨᱠᱤ ᱱᱚᱜ-ᱚᱭ, ᱱᱚᱣᱟ ᱡᱟᱹᱯᱩᱫ ᱨᱮ ᱟᱨᱠᱤ, ᱡᱟᱢᱟ ᱠᱚᱦᱚᱸ ᱥᱟᱯᱟ ᱠᱚᱦᱚᱸ ᱵᱟᱝ ᱜᱟᱱᱚᱜ ᱠᱟᱱᱟ ᱞᱩᱜᱽᱲᱤ ᱞᱟᱹᱯᱩᱲ ᱠᱚᱦᱚᱸ, ᱡᱟᱦᱟᱸ ᱠᱚ ᱢᱚᱭᱞᱟ ᱠᱟᱱᱟ ᱥᱟᱯ ᱯᱟ ᱞᱟᱹᱭ ᱦᱩᱭᱩᱜ ᱠᱟᱱ ᱛᱟᱦᱮᱸᱜ-ᱟ, ᱟᱵᱤᱱ ᱚᱠᱟ ᱞᱮᱠᱟ ᱢᱮᱱᱟᱜ ᱵᱤᱱᱟ ᱱᱚᱣᱟ ᱡᱟᱯᱩᱜ ᱨᱮ?
ᱦᱚᱭ ᱜᱚᱝᱠᱮ ᱟᱞᱮ ᱥᱮᱫ ᱦᱚᱸ ᱡᱟᱯᱩᱫ ᱢᱟ ᱫᱚᱢᱮᱭ ᱡᱟᱯᱩᱫ ᱫᱟᱭ ᱟᱫᱚ ᱚᱠᱟᱥᱮᱫ ᱦᱚᱸ ᱫᱟᱬᱟ ᱵᱟᱲᱟᱭ ᱛᱟᱨᱟᱥᱤ ᱵᱮᱲᱟ ᱦᱚᱸ ᱩᱰᱩᱠ ᱵᱟᱝ ᱜᱟᱱᱚᱜ ᱠᱟᱱᱟ ᱥᱮ ᱠᱷᱮᱞ ᱠᱚᱦᱚᱸ ᱵᱟᱝ ᱜᱟᱱᱚᱜᱚᱜ ᱠᱟᱱᱟ ᱫᱤᱱ ᱦᱤᱞᱳᱜ ᱜᱤ ᱡᱟᱹᱯᱩᱫ ᱟᱞᱮ ᱠᱟᱱᱟ ᱟᱨ ᱡᱟᱢᱟ ᱠᱚᱦᱚᱸ ᱢᱟᱹᱭᱞᱟᱹ ᱪᱟᱵᱟᱜ ᱠᱟᱱᱟ ᱟᱫᱚ ᱪᱤᱠᱟᱹᱛᱮᱢ ᱥᱟᱯᱷᱟᱭᱟ ᱨᱚᱦᱚᱲ ᱛᱚ ᱵᱟᱭ ᱨᱚᱦᱚᱲᱚᱜ ᱠᱟᱱᱟ᱾
ᱦᱮᱸ ᱦᱮᱸ ᱛᱚ ᱵᱳᱞ ᱠᱚᱵᱤᱱ ᱠᱷᱮᱞᱳᱰ ᱵᱟᱲᱟᱜ ᱜᱮᱭᱟ ᱥᱮ ᱪᱮᱫ?
ᱦᱳᱭ ᱜᱚᱢᱠᱮ ᱟᱫᱚ ᱵᱚᱞ ᱠᱚᱫᱚ ᱠᱷᱮᱞ ᱵᱟᱲᱟᱭ ᱦᱩᱭᱩᱜ ᱠᱟᱱ ᱜᱮᱭᱟ, ᱟᱨ ᱱᱚᱜ-ᱚ ᱱᱚᱝᱠᱟ ᱡᱟᱹᱯ ᱩᱫᱮ ᱠᱟᱱ ᱠᱷᱟᱹᱛᱤᱨ ᱛᱮᱜᱮ, ᱟᱫᱚ ᱜᱚᱰᱟ ᱥᱮᱫ ᱦᱚᱸ ᱵᱟᱝ ᱪᱟᱞᱟᱜ ᱦᱩᱭᱩᱜ ᱠᱟᱱᱟ ᱱᱤᱛᱚᱜ ᱫᱚ
ᱦᱮᱸ ᱛᱚ᱾
ᱜᱚᱝᱠᱮ ᱟᱯᱮᱥᱮᱫ ᱛᱟᱦᱚᱞᱮ ᱵᱚᱞ ᱠᱷᱮᱞ ᱠᱚ ᱦᱩᱭ ᱵᱟᱲᱟᱜ ᱜᱮᱭᱟ ᱥᱮ ᱵᱟᱝ?
ᱦᱮᱸ ᱦᱩᱭ ᱫᱚ ᱦᱩᱭᱩᱜ ᱠᱟᱱᱟ᱾ᱱᱚᱛᱮ ᱟᱨᱠᱤ ᱞᱤᱜᱽ ᱠᱷᱮᱞ ᱦᱩᱭᱩᱜ ᱠᱟᱱᱟ ᱟᱨᱠᱤ᱾ ᱟᱹᱞᱤᱧ ᱡᱟᱦᱟᱸ ᱥᱮᱫ ᱨᱮᱞᱤᱧ ᱛᱟᱦᱮᱱᱟ ᱟᱨ ᱠᱤ ᱚᱱᱛᱮ ᱟᱨ ᱟᱞᱮ ᱟᱛᱩ ᱥᱮᱫ ᱫᱚ ᱢᱚᱴᱟᱼᱢᱩᱴᱼᱼ ᱴᱤᱡ ᱚᱱᱛᱮ ᱫᱚ ᱯᱚᱨᱟᱭ ᱟᱜᱚᱥᱴ ᱠᱷᱚᱱᱟᱜ ᱠᱷᱮᱹᱞ ᱥᱩᱨᱩᱜ-ᱟ ᱯᱚᱱᱨᱚᱭ ᱟᱜᱚᱥᱴ ᱠᱷᱚᱱᱟᱜ ᱢᱚᱴᱟᱼᱢᱩᱴᱤᱼᱼ ᱢᱟᱨᱪ ᱢᱟᱨᱪ ᱫᱷᱟᱨᱤᱡ ᱢᱟᱨᱪ ᱫᱷᱟᱹᱨᱤᱡ ᱫᱚ ᱦᱩᱭᱩᱜ-ᱟ ᱦᱟᱸᱜ ᱯᱚᱨᱚᱭ ᱯᱚᱸᱨᱚᱭ ᱟᱜᱚᱥᱴ ᱠᱷᱚᱱᱟᱜ ᱮᱛᱚᱦᱚᱵ ᱮᱛᱚᱦᱚᱵᱚᱜ-ᱟ ᱟᱨ ᱠᱤ᱾
ᱟᱪᱪᱷᱟ ᱜᱚᱝᱠᱮ᱾ ᱟᱪᱪᱷᱟ ᱜᱚᱝᱠᱮ ᱞᱟᱹᱭ ᱫᱟᱹᱞᱤᱧ ᱟᱯᱮ ᱥᱮᱫ ᱫᱚ ᱵᱤᱨ ᱫᱤᱥᱟᱹᱢ ᱠᱟᱱᱟ ᱥᱮ ᱱᱚᱝᱠᱟ ᱮᱢᱱᱤ ᱯᱷᱟᱠᱟ ᱜᱮ?
ᱟᱞᱮ ᱥᱮᱫ ᱫᱚ ᱦᱟᱸᱜ ᱱᱚᱛᱮ ᱫᱚ ᱦᱟᱸᱜ ᱢᱟᱱᱮ ᱵᱤᱨ ᱫᱚ ᱦᱟᱸᱜᱼᱼ ᱰᱮᱹᱲ ᱠᱤᱢᱤ ᱜᱟᱱ ᱪᱟᱞᱟᱣ ᱦᱩᱭᱩᱜ-ᱟ ᱛᱟᱦᱚᱞᱮ ᱠᱷᱟᱱ ᱵᱤᱨ ᱧᱟᱢᱚᱜ-ᱟ ᱟᱨ ᱠᱤ ᱟᱨ ᱵᱟᱡᱟᱨᱼᱼ ᱫᱚ ᱮᱠ ᱠᱤᱢᱤ ᱜᱟᱱ ᱪᱟᱞᱟᱣ ᱦᱩᱭᱩᱜ-ᱟ, ᱟᱫᱚ ᱛᱟᱞᱟ ᱢᱟᱞᱟ ᱨᱮᱞᱮ ᱯᱟᱲᱟᱜ ᱱᱟ ᱟᱨ ᱠᱤ᱾
ᱟᱪᱷᱟ᱾
ᱞᱟᱹᱭ ᱞᱮᱠᱷᱟᱱ ᱫᱚ ᱵᱟᱡᱟᱨ ᱥᱩᱨ ᱜᱮᱭᱟ ᱟᱨ ᱠᱤ᱾
ᱚᱸ ᱱᱚᱝᱠᱟ ᱵᱤᱨ ᱠᱚᱫᱚ ᱱᱟᱸᱦᱟᱜ ᱵᱟᱹᱱᱩᱜ-ᱟ ᱢᱮᱱᱟᱜ ᱨᱮᱦᱚᱸ ᱟᱫᱚ ᱦᱩᱰᱤᱧᱼᱼ ᱦᱩᱰᱤᱧ ᱵᱤᱨ ᱜᱮ ᱢᱤᱱᱟᱜ-ᱟ ᱚᱱᱠᱟᱱ ᱢᱟᱨᱟᱝ ᱵᱤᱨ ᱠᱚᱫᱚ ᱟᱜ ᱵᱟᱹᱱᱩᱜ-ᱟ ᱡᱟᱦᱟᱸ ᱞᱮᱠᱟᱼᱼ ᱟᱸᱻ ᱟᱯᱮ ᱥᱮᱫ ᱫᱚ ᱜᱚᱝᱠᱮ ᱛᱟᱦᱚᱞᱮ ᱥᱟᱨᱡᱚᱢ ᱵᱤᱨ ᱠᱟᱱᱟ ᱥᱮ ᱪᱮᱫ ᱵᱤᱨ?
ᱦᱮᱸ ᱜᱚᱝᱠᱮ ᱥᱟᱨᱡᱚᱢ ᱵᱤᱨ ᱠᱟᱱᱟ ᱟᱞᱮ ᱥᱮᱫ ᱫᱚ᱾
ᱟᱪᱪᱷᱟ ᱟᱞᱮ ᱥᱮᱫ ᱢᱟ ᱱᱟᱦᱟᱜ ᱚᱱᱠᱟᱱ ᱥᱟᱨᱡᱚᱢ ᱵᱤᱨ ᱢᱟ ᱱᱟᱦᱟᱜ ᱵᱟᱹᱱᱩᱜ-ᱟ᱾ ᱟᱨ ᱱᱚᱝᱠᱟ ᱵᱤᱨ ᱨᱮ ᱡᱟ ᱡᱟᱵᱚᱛᱤᱭᱟᱹ ᱮᱢᱟᱱ ᱠᱚ ᱫᱟᱨᱮ ᱠᱚ ᱢᱮᱱᱟᱜ-ᱟ ᱱᱟᱦᱟᱜ᱾ ᱦᱚᱸᱜ-ᱚ ᱱᱚᱝᱠᱟᱱᱟᱜ ᱫᱟᱨᱮ ᱢᱤᱱᱟᱜ-ᱟ᱾ ᱛᱚ ᱜᱚᱝᱠᱮ, ᱟᱯᱮ ᱥᱮᱫ ᱛᱟᱦᱚᱞᱮ ᱵᱤᱨ ᱪᱤᱭᱟᱹᱞᱤ ᱠᱚ ᱢᱮᱱᱟᱜ ᱠᱚ ᱜᱮᱭᱟ?
ᱦᱮᱸ ᱵᱤᱨ ᱪᱤᱭᱟᱹᱞᱤ ᱫᱚ ᱢᱤᱱᱟᱜ ᱫᱚ ᱢᱮᱱᱟᱜ ᱠᱚᱣᱟ ᱢᱚᱴᱟᱼᱢᱩᱴᱤ ᱱᱩᱠᱩ ᱢᱟᱨᱟᱜ᱾ ᱛᱟᱯᱚᱨᱮ ᱠᱷᱤᱸᱠᱲᱤ ᱛᱩᱭᱩ ᱨᱩᱸᱰᱟᱹ᱾
ᱟᱨ ᱜᱚᱝᱠᱮ ᱡᱟᱦᱟᱸ ᱩᱱᱠᱩ ᱢᱟᱨᱟᱝ ᱧᱚᱜ ᱠᱚ ᱡᱤᱭᱟᱹᱞᱤ ᱵᱟᱹᱱᱩᱜ ᱠᱚᱣᱟ ᱦᱟᱹᱛᱤ ᱠᱩ ᱵᱟᱱᱟ ᱠᱩ?
ᱵᱟᱱᱟ ᱠᱚᱫᱚ ᱦᱟᱹᱛᱤ ᱠᱩᱫᱚ ᱢᱟᱡᱷᱮ ᱢᱚᱫᱽᱫᱷᱮ ᱠᱚ ᱦᱮᱡ ᱵᱟᱲᱟᱜ-ᱟ ᱢᱮᱫᱴᱟᱝ ᱵᱟᱨᱭᱟ ᱢᱮᱫᱴᱟᱝ ᱵᱟᱨᱭᱟ ᱵᱤᱥᱤ ᱫᱩ ᱵᱟᱝ᱾ ᱟᱞᱮᱭᱟᱜ ᱢᱳᱴᱟ-ᱢᱩᱴᱤ ᱟᱞᱮ ᱠᱷᱚᱱᱟᱜ ᱰᱮᱹᱲ ᱫᱩ ᱠᱤᱞᱳᱢᱤᱴᱟᱨ ᱦᱩᱭᱩᱜ-ᱟ ᱟᱨ ᱠᱤ ᱚᱱᱟ ᱵᱤᱨ ᱴᱟᱜ ᱚᱸᱰᱮ ᱜᱮᱠᱚ ᱦᱤᱡᱩᱜ-ᱟ ᱦᱟᱹᱛᱤ ᱴᱷᱟᱹᱠᱩᱨ ᱠᱩ‌ ᱟᱨ‌ᱠᱤ ᱾ ᱵᱟᱱᱟ ᱠᱚᱫᱚ ᱦᱟᱸᱜ ᱵᱟᱝ ᱧᱮᱞ ᱵᱟᱲᱟᱼᱼ ᱥᱮ ᱵᱟᱝᱠᱚ ᱧᱟᱢ ᱵᱟᱲᱟ ᱦᱩᱭ ᱠᱟᱱᱟ ᱵᱤᱨ ᱠᱚᱫᱚ ᱪᱟᱞᱟᱣ ᱵᱟᱲᱟ ᱦᱩᱭ ᱠᱟᱱᱟ ᱪᱟᱞᱟᱣ ᱵᱟᱲᱟ ᱦᱩᱭᱼᱼ ᱢᱮᱱᱠᱷᱟᱱ ᱵᱟᱝ ᱧᱟᱢ ᱦᱩᱭ ᱠᱟᱱᱟ ᱵᱟᱱᱟ ᱠᱩᱫᱚ ᱵᱟᱱᱟ ᱠᱚ ᱥᱟᱶᱛᱮ ᱠᱩᱞ᱾ ᱠᱩᱞ ᱛᱟᱨᱩᱵ ᱠᱩ ᱵᱟᱝ ᱧᱟᱢ ᱵᱟᱲᱟ ᱦᱩᱭ ᱠᱟᱱᱟ?
ᱟᱫᱚ ᱟᱞᱮ ᱥᱮᱫ ᱫᱚ ᱱᱟᱦᱟᱜ ᱱᱚᱜ-ᱚ ᱱᱚᱝᱠᱟᱱ ᱦᱟᱹᱛᱤ ᱠᱚᱦᱚᱸ ᱵᱟᱹᱱᱩᱜ ᱠᱚᱣᱟ᱾ ᱥᱟᱶᱛᱮ ᱢᱟᱨᱟᱜ ᱠᱚᱦᱚᱸ ᱵᱟᱹᱱᱩᱜ ᱠᱚᱣᱟ ᱱᱚᱝᱠᱟᱱ ᱠᱚ ᱡᱤᱭᱟᱹᱞᱤ ᱠᱚᱫᱚ ᱵᱟᱹᱱᱩᱜ ᱠᱚᱣᱟ ᱟᱫᱚᱼᱼ ᱥᱩᱫᱩ ᱱᱩᱠᱩ ᱛᱳᱭᱩ ᱥᱩᱢᱩᱝ ᱜᱮ ᱢᱤᱱᱟᱜ ᱠᱚᱣᱟ ᱟᱞᱮ ᱥᱮᱡ ᱫᱚ᱾
ᱟᱪᱪᱷᱟ ᱠᱷᱤᱠᱲᱤ ᱵᱤᱱ ᱧᱮᱞ ᱟᱠᱟᱜ ᱠᱚᱣᱟ ᱥᱮ ᱵᱟᱝ ᱛᱚᱵᱮ?
ᱠᱷᱤᱠᱲᱤ ᱫᱚ ᱜᱚᱝᱠᱮ ᱱᱟᱦᱟᱸᱜ ᱠᱷᱟᱱᱼᱼ ᱵᱟᱝ ᱞᱤᱧ ᱵᱩᱡᱽ ᱫᱟᱲᱮᱭᱟᱜ ᱠᱟᱱᱟ ᱚᱠᱟ ᱞᱮᱠᱟᱱᱟ ᱠᱚ ᱠᱷᱤᱸᱠᱲᱤ ᱟᱫᱚ ᱜᱚᱝᱠᱮᱼᱼ ᱠᱚ ᱠᱷᱤᱠᱲᱤ ᱤᱫᱤ ᱠᱟᱛᱮᱫ ᱵᱮᱱ ᱞᱟᱹᱭ ᱟᱹᱞᱤᱧ ᱠᱷᱟᱱ ᱫᱚ ᱛᱷᱚᱲᱟ ᱱᱟᱯᱟᱭ ᱠᱚᱜᱼᱟ ᱟᱹᱞᱤᱧ ᱫᱚ ᱦᱟᱸᱜ ᱵᱟᱹᱞᱤᱧ ᱧᱮᱞ ᱟᱠᱟᱫ ᱠᱚᱣᱟ ᱾
ᱦᱮᱸᱛ ᱾ ᱠᱷᱤᱠᱲᱤ ᱫᱚ ᱦᱟᱸᱜ ᱠᱚ ᱦᱩᱭᱩᱜ ᱠᱟᱱᱟ ᱛᱳᱭᱳ ᱞᱮᱠᱟᱱ ᱡᱟᱹᱛ ᱜᱮ ᱛᱳᱭᱳ ᱞᱮᱠᱟ ᱜᱮ ᱢᱚᱪᱟ ᱦᱟᱸᱜ ᱛᱩᱭᱩ ᱞᱮᱠᱟ ᱜᱮ ᱦᱟᱸᱜ ᱢᱚᱪᱟ ᱪᱩᱪᱟᱹ ᱜᱮᱛᱟ ᱠᱚᱣᱟ, ᱟᱨᱼᱼ ᱪᱷᱩᱪᱟᱹ ᱜᱮᱛᱟ ᱠᱚ ᱠᱷᱟᱱ ᱩᱱᱠᱩ ᱫᱚ ᱤᱦᱤᱲ ᱤᱥᱤᱲ ᱠᱟᱜ-ᱟ ᱠᱚ ᱠᱷᱟᱞᱤ ᱤᱥᱤᱲ ᱠᱟᱜ-ᱟ ᱠᱚ᱾
ᱟᱪᱪᱷᱟ ᱟᱨ ᱛᱟᱦᱞᱮ ᱛᱳᱭᱳ ᱞᱮᱠᱟ‌ ᱜᱮ ᱩᱱᱟᱹᱜ ᱩᱥᱩᱞ ᱩᱥᱩᱞ ᱜᱮ᱾
ᱦᱮᱸ ᱛᱩᱭᱩ ᱞᱮᱠᱟ ᱜᱮ ᱟᱰᱤ ᱨᱮᱜᱮ ᱫᱟᱹᱲ ᱠᱮᱭᱟ ᱩᱝᱠᱩ ᱫᱚ ᱜᱚᱝᱠᱮ᱾ ᱥᱮᱸᱫᱽᱨᱟ ᱠᱚᱞᱮ ᱪᱟᱞᱟᱣ ᱵᱟᱲᱟᱜ ᱜᱮᱭᱟ ᱛᱚ ᱵᱟᱹᱫ ᱢᱮᱱᱟᱜ ᱛᱟᱞᱮᱭᱟ ᱟᱨ ᱠᱤ᱾ ᱟᱹᱰᱤ ᱢᱟᱨᱟᱝ ᱢᱟᱴᱷ ᱟᱨ ᱠᱤ ᱚᱱᱟ ᱠᱚᱨᱮ ᱫᱚ ᱵᱟᱛᱷ ᱜᱮ ᱟᱹᱰᱤ ᱟᱢᱫᱟ ᱢᱮᱱᱟᱜ-ᱟ ᱟᱹᱰᱤ ᱡᱷᱟᱹᱞ ᱟᱨ ᱛᱚᱵᱮ ᱦᱟᱸᱜᱼᱼ ᱥᱮᱸᱫᱽᱨᱟ ᱦᱟᱸᱜ ᱪᱟᱞᱟᱣ ᱢᱟᱱᱮ᱾ ᱱᱚᱜ-ᱚ ᱱᱚᱝᱠᱟᱱ ᱱᱚᱜ-ᱱᱚᱝᱠᱟ ᱴᱟᱭᱤᱢ ᱜᱮ ᱱᱚᱜ-ᱚᱭ ᱫᱚᱢᱮ ᱫᱟᱠᱟᱭ ᱛᱚ ᱦᱟᱸᱜ ᱜᱚᱝᱠᱮ᱾ ᱟᱫᱚ ᱛᱟᱞᱦᱮ ᱱᱩᱠᱩ ᱠᱟᱴᱠᱚᱢ ᱡᱚᱢ ᱠᱚᱠᱚ ᱩᱰᱩᱠᱚᱜ ᱜᱮᱭᱟ ᱛᱚ ᱠᱷᱤᱠᱲᱤ ᱾
ᱟᱪᱪᱷᱟ ᱾
ᱟᱫᱚ ᱛᱟᱦᱚᱞᱮ ᱚᱱᱟ ᱢᱟᱡᱷᱮ ᱢᱚᱫᱽᱷᱞᱮ ᱪᱟᱞᱟᱣ ᱵᱟᱲᱟᱜ ᱜᱮᱭᱟ ᱚᱱᱛᱮ ᱟᱨᱠᱤ ᱵᱟᱹᱫᱽ ᱠᱚ ᱥᱮᱱ ᱾ ᱛᱟᱦᱚᱞᱮ ᱧᱟᱢ ᱠᱚ ᱠᱷᱟᱱ ᱞᱮ ᱚᱱᱟ ᱠᱚᱨᱮ ᱠᱚ ᱞᱟᱜᱟᱣ ᱵᱟᱲᱟ ᱦᱩᱭᱩᱜᱼᱟ ᱾ ᱠᱷᱠᱲᱤ ᱡᱤᱞ ᱠᱚ ᱡᱚᱢ ᱵᱟᱲᱟ ᱦᱩᱭ ᱟᱠᱟᱱᱟ ᱜᱚᱡ ᱵᱟᱲᱟ ᱦᱩᱭ ᱟᱠᱟᱱᱟ ᱾
ᱦᱮᱸ ᱟᱞᱮ ᱥᱮᱫ ᱫᱚ ᱚᱱᱮ ᱚᱱᱠᱟ ᱥᱮᱫ ᱵᱤᱨ ᱡᱤᱭᱟᱹᱞᱤ ᱫᱚ ᱱᱚᱜᱚ ᱱᱚᱝᱠᱟᱱ ᱠᱚ ᱢᱮᱱᱟᱜ ᱠᱚᱣᱟ ᱩᱱᱠᱩ ᱛᱩᱭᱩ ᱾ ᱥᱟᱶᱛᱮ ᱠᱩᱞᱟᱹᱭ ᱨᱩᱰᱟᱹ ᱱᱚᱜ ᱱᱩᱠᱩ ᱠᱚ ᱜᱮ ᱧᱮᱞ ᱦᱩᱭ ᱟᱫᱚ ᱱᱚᱝᱠᱟᱱ ᱠᱷᱤᱠᱲᱤ ᱫᱚ ᱱᱟᱦᱟᱜ ᱵᱟᱝ ᱧᱮᱞ ᱦᱩᱭ ᱟᱠᱟᱱᱟ ᱾ ᱟᱨᱦᱚᱸ ᱜᱚᱝᱠᱮ ᱟᱯᱮ ᱥᱮᱫ ᱱᱚᱜᱼᱚ ᱱᱚᱝᱠᱟ ᱡᱚᱢ ᱟᱠᱟᱱᱟ ᱱᱚᱝᱠᱟ ᱥᱚᱜᱚᱛ ᱵᱚᱞᱮ ᱢᱤᱫᱴᱟᱝ ᱡᱤᱭᱟᱹᱞᱤ ᱢᱮᱱᱟᱜ ᱠᱚᱣᱟ
ᱦᱚᱸ ᱦᱚᱸ ᱟᱸᱡᱚᱢ ᱫᱚ ᱟᱸᱡᱚᱢ ᱟᱠᱟᱱᱟ ᱥᱚᱜᱚᱫ ᱠᱤᱱᱛᱩ ᱦᱟᱸᱜ ᱟᱹᱞᱤᱧ ᱫᱚ ᱦᱟᱸᱜ ᱵᱟᱹᱞᱤᱧ ᱵᱩᱡᱽ ᱫᱟᱲᱮᱭᱟᱜ ᱠᱟᱱᱟ ᱾ ᱠᱤᱱᱛᱩ ᱦᱚᱭᱛᱳ ᱞᱤᱧ ᱧᱮᱞ ᱦᱚᱭᱛᱚ ᱞᱤᱧ ᱧᱮᱞ ᱟᱠᱟᱫ ᱠᱚᱣᱟ ᱵᱟᱞᱤᱧ ᱵᱟᱲᱟᱭᱟ ᱡᱮ ᱠᱤᱱᱛᱩ ᱥᱚᱜᱚᱫ ᱠᱟᱱᱟ ᱠᱚ ᱾ ᱠᱩᱢᱤᱨ ᱞᱮᱠᱟᱱ ᱴᱟᱭᱤᱯ ᱟᱪᱮ?
ᱦᱳᱭ ᱚᱠᱟ ᱞᱮᱠᱟᱱ ᱠᱚ ᱱᱟᱦᱟᱜ ᱟᱫᱚ ᱥᱚᱜᱚᱫ ᱫᱚ ᱧᱩᱛᱩᱢ ᱜᱮ ᱟᱸᱡᱚᱢ ᱦᱩᱭ ᱟᱫᱚ ᱧᱮᱞ ᱫᱚ ᱱᱟᱦᱟᱜ ᱵᱟᱝ ᱧᱮᱞ ᱦᱩᱭ ᱟᱠᱟᱱᱟ ᱩᱱᱠᱩ ᱡᱤᱭᱟᱹᱞᱤ ᱠᱚᱦᱚᱸ ᱵᱟᱝ ᱫᱚᱠᱚ ᱟᱫ ᱪᱟᱵᱟᱭᱮᱱ ᱾
ᱦᱮᱸ ᱜᱚᱝᱠᱮ ᱱᱮᱛᱟᱨ ᱫᱚ ᱡᱷᱚᱛᱚ ᱠᱚ ᱟᱫ ᱪᱟᱵᱟᱜ ᱠᱟᱱᱟ ᱪᱮᱫ ᱞᱤᱧ ᱞᱟᱹᱭᱟ ᱾
ᱵᱟᱹᱭ ᱵᱟᱹᱭ ᱛᱮ ᱡᱤᱭᱟᱹᱞᱤ ᱠᱚᱦᱚᱸ ᱠᱚ ᱟᱫ ᱪᱟᱵᱟᱜ ᱠᱟᱱᱟ ᱱᱮᱛᱟᱨ ᱫᱚ ᱾
ᱚ ᱥᱟᱶᱛᱮ ᱞᱟᱦᱟ ᱛᱮᱫᱚ ᱧᱮᱞ ᱵᱟᱲᱟ ᱦᱩᱭᱩᱜ ᱛᱟᱦᱮᱸ ᱵᱚᱱᱟ ᱪᱮᱬᱮ ᱠᱚ ᱠᱤᱥᱱᱤ ᱪᱮᱬᱮ ᱠᱚ ᱾ ᱩᱰᱟᱹᱣ ᱠᱟᱛᱮᱜ ᱰᱟᱹᱦᱤ ᱰᱟᱹᱦᱤ ᱠᱚᱛᱮ ᱫᱚᱢᱮ ᱠᱚ ᱯᱟᱨᱚᱢ ᱵᱟᱲᱟᱜ ᱛᱟᱦᱮᱸᱫ ᱢᱮᱱᱠᱷᱟᱱ ᱱᱮᱛᱟᱨ ᱫᱚ ᱟᱫᱚ ᱵᱟᱝ ᱧᱮᱞ ᱵᱟᱲᱟ ᱦᱩᱭᱩᱜ ᱠᱟᱱᱟ ᱾
ᱦᱳᱭ ᱜᱚᱢᱠᱮ ᱟᱫᱚ ᱟᱨ ᱛᱟᱦᱚᱞᱮ ᱱᱩᱜ ᱩ ᱱᱩᱠᱩ ᱜᱚᱝᱠᱮ ᱦᱟᱹᱛᱤ ᱠᱚᱫᱚ ᱟᱯᱮ ᱟᱹᱛᱩ ᱥᱮᱫ ᱠᱚ ᱦᱤᱡᱩᱜ ᱜᱮᱭᱟ?
ᱵᱟᱝ ᱜᱚᱝᱠᱮ ᱟᱞᱮ ᱚᱱᱛᱮ ᱫᱚ ᱵᱟᱝ ᱟᱸᱡᱚᱢ ᱵᱟᱲᱟ ᱦᱩᱭ ᱟᱠᱟᱱᱟ ᱟᱞᱮ ᱟᱛᱚ ᱦᱟᱱᱟ ᱫᱷᱟᱨᱮ ᱵᱟᱨ ᱵᱚᱪᱷᱚᱨ ᱜᱟᱱ ᱦᱩᱭᱩᱜ ᱠᱟᱱᱟ ᱦᱮᱡ ᱞᱮᱱᱟ ᱠᱚ ᱟᱨ ᱱᱚᱜᱚᱭ ᱠᱤᱪᱷᱩ ᱫᱤᱱ ᱟᱜᱮ ᱢᱤᱫᱴᱟᱝ ᱞᱟᱹᱭ ᱵᱟᱲᱟᱭᱮᱫ ᱛᱟᱦᱮᱸᱜ ᱚᱱᱠᱟᱛᱮ ᱯᱟᱨᱚᱢ ᱞᱮᱱᱟᱭ ᱟᱞᱮ ᱚᱱᱠᱟᱛᱮ ᱟᱨᱠᱤ ᱢᱤᱫᱴᱮᱱ ᱾ ᱠᱚ ᱦᱮᱡ ᱵᱟᱲᱟᱜᱼᱟ ᱞᱟᱹᱭ ᱞᱮᱠᱷᱟᱱ ᱫᱚ ᱵᱟᱝ ᱜᱮ ᱾
ᱟᱪᱪᱷᱟ ᱾
ᱦᱟᱹᱯᱤᱫ ᱟᱠᱟᱱ ᱠᱚ ᱢᱤᱫᱴᱟᱝ ᱵᱟᱨᱭᱟ ᱦᱟᱱᱛᱮ ᱱᱟᱛᱮ ᱠᱷᱚᱱᱟᱜ ᱡᱩᱫᱤ ᱠᱚ ᱦᱤᱡᱩᱜ ᱠᱷᱟᱱ ᱵᱟᱠᱷᱟᱱ ᱦᱮᱡ ᱜᱮ ᱵᱟᱝ ᱾
ᱟᱞᱮ ᱥᱮᱫ ᱫᱚ ᱱᱟᱦᱟᱜ ᱟᱱᱠᱟᱱ ᱦᱟᱹᱛᱤ ᱠᱚᱫᱚ ᱮᱠᱫᱚᱢ ᱜᱮ ᱧᱮᱞ ᱜᱮ ᱦᱟᱜ ᱵᱟᱞᱮ ᱧᱮᱞ ᱠᱟᱜ ᱠᱚᱣᱟ ᱵᱤᱨ ᱦᱟᱹᱛᱤ ᱚᱠᱟ ᱞᱮᱠᱟᱱᱟ ᱠᱚ ᱛᱤᱱᱟᱹᱜ ᱢᱟᱨᱟᱝ ᱢᱟᱨᱟᱝ ᱠᱚ ᱥᱮ ᱪᱮᱫ ᱞᱮᱠᱟ ᱠᱚ ᱨᱟᱹᱜᱤᱜᱼᱟ ᱛᱚ ᱞᱟᱹᱭ ᱛᱮᱜᱮ ᱟᱸᱡᱚᱢ ᱵᱟᱲ ᱠᱟᱱᱟ ᱩᱱᱠᱩ ᱫᱚ ᱵᱟᱝ ᱢᱟ ᱟᱛᱚ ᱥᱮᱫ ᱠᱚᱦᱚᱸ ᱠᱚ ᱦᱤᱡᱩᱜ ᱜᱮᱭᱟ ᱾
ᱟᱹᱞᱤᱧ ᱦᱚᱸ ᱧᱮᱞ ᱫᱚ ᱵᱟᱹᱞᱤᱧ ᱧᱮᱞ ᱟᱠᱟᱫ ᱠᱚᱣᱟ ᱢᱮᱱᱠᱷᱟᱱ ᱯᱷᱳᱴᱳ ᱠᱚᱠᱚ ᱛᱩᱞᱟᱹᱣ ᱠᱟᱛᱮᱫ ᱠᱚ ᱵᱷᱮᱡᱟ ᱵᱟᱲᱟ ᱟᱠᱟᱫᱟ ᱾ ᱛᱚ ᱟᱞᱮ ᱟᱛᱳ ᱚᱱᱟ ᱥᱩᱨ ᱢᱳᱚᱴᱟᱢᱩᱴᱤ ᱛᱤᱱ ᱥᱟᱲᱮ ᱛᱤᱱ ᱠᱤᱞᱳᱢᱤᱴᱟ ᱜᱟᱱ ᱦᱩᱭᱩᱜᱼᱟ ᱵᱩᱡᱷᱟᱹᱣ ᱠᱮᱫᱟ ᱵᱤᱱ ᱛᱚ ᱚᱱᱟ ᱠᱚᱨᱮ ᱫᱚᱢᱮ ᱠᱚ ᱦᱤᱡᱩᱜᱼᱟ ᱫᱚᱢᱮ ᱢᱟᱱᱮ ᱫᱚᱢᱮ ᱚᱸᱰᱮ ᱫᱚᱢᱮ ᱜᱮ ᱚᱸᱰᱮ ᱫᱚ ᱟᱛᱚ ᱥᱩᱫᱽᱫᱷᱚ ᱠᱚ ᱵᱚᱞᱚᱱᱟ ᱟᱨᱠᱤ ᱾
ᱦᱳᱭ
ᱟᱫᱚ ᱪᱟᱞᱟᱣ ᱵᱟᱲᱟᱜ ᱜᱮᱭᱟ ᱠᱚ ᱟᱞᱮ ᱟᱛᱳ ᱠᱷᱚᱱᱟᱜ ᱧᱮᱞ ᱥᱟᱶᱛᱮ ᱞᱟᱜᱟ ᱾ ᱟᱫᱚ ᱩᱱᱤ ᱫᱚ ᱪᱮᱫᱟᱢ ᱞᱟᱜᱟᱭᱟ ᱦᱳᱭ ᱥᱮ ᱠᱟᱹᱡ ᱵᱚᱸᱜᱟ ᱞᱮᱠᱟᱱ ᱦᱚᱲ ᱦᱚᱸ ᱠᱟᱱᱟᱭ ᱵᱚᱸᱜᱟ ᱞᱮᱠᱟᱱ ᱦᱮᱸ ᱞᱟᱹᱭ ᱵᱤᱱ ᱾
ᱛᱚ ᱞᱟᱹᱭ ᱫᱟᱞᱤᱧ ᱚᱱᱛᱮ ᱟᱯᱮᱥᱮᱫ ᱜᱮ ᱛᱟᱦᱚᱞᱮ ᱛᱮᱦᱮᱧ ᱫᱚ ᱦᱟᱜ ᱵᱩᱨᱩ ᱵᱚᱸᱜᱟ ᱦᱩᱭᱩᱜᱚᱜ ᱠᱟᱱᱟ ᱥᱮ ᱚᱠᱟᱥᱮᱫ?
ᱟᱪᱪᱷᱟ ᱟᱞᱮ ᱴᱷᱮᱱ ᱠᱷᱱᱟᱜ ᱫᱚ ᱦᱩᱭᱩᱜᱼᱟ ᱟᱞᱮ ᱴᱷᱮᱱ ᱠᱷᱚᱱᱟᱜ ᱫᱚ ᱱᱚᱛᱮ ᱫᱚ ᱦᱟᱸᱜ ᱚᱱᱟ ᱫᱚ ᱦᱟᱸᱜ ᱪᱟᱹᱠᱩᱞᱤᱭᱟᱹ ᱯᱟᱲᱟᱜ ᱠᱟᱱᱟ ᱛᱚ ᱟᱞᱮ ᱫᱚ ᱦᱟᱸᱜ ᱪᱟᱹᱠᱩᱞᱤᱭᱟᱹ ᱫᱚ ᱵᱟᱞᱮ ᱯᱟᱲᱟᱜ ᱠᱟᱱᱟ ᱟᱞᱮ ᱴᱷᱮᱱ ᱠᱷᱚᱱᱟᱜ ᱫᱚ ᱯᱚᱱᱨᱚ ᱠᱤᱢᱤ ᱜᱟᱱ ᱦᱩᱭᱩᱜᱼᱟ ᱟᱨᱠᱤ ᱵᱤᱥᱤ ᱫᱚ ᱵᱟᱝ ᱡᱷᱟᱹᱞᱟ ᱢᱮᱱᱠᱷᱟᱱ
ᱦᱮᱸ ᱜᱚᱝᱠᱮ ᱞᱟᱹᱭ ᱢᱮ
ᱵᱮᱥᱤ ᱫᱚ ᱵᱟᱝ ᱡᱷᱟᱹᱞᱟ ᱢᱮᱱᱠᱷᱟᱱ ᱟᱹᱞᱤᱧ ᱜᱮ ᱵᱟᱹᱞᱤᱧ ᱪᱟᱞᱟᱣ ᱵᱟᱲᱟᱜᱼᱟ ᱢᱚᱴᱷᱮᱢ ᱨᱤᱭᱟᱹᱣ ᱟᱨᱠᱤ ᱵᱟᱝ ᱪᱟᱞᱟᱣ ᱵᱟᱲᱟ ᱦᱩᱭ ᱠᱟᱱᱟ ᱛᱚ ᱚᱱᱟ ᱠᱚᱜᱮ ᱢᱚᱱᱮ ᱵᱟᱲᱟ ᱦᱩᱭᱩᱜ ᱠᱟᱱᱟ ᱪᱟᱹᱠᱨᱤ ᱠᱚ ᱧᱟᱢ ᱞᱮᱜᱮ ᱛᱟᱨᱯᱚᱨᱮ ᱪᱟᱞᱟᱣ ᱦᱳᱭᱳᱜᱼᱟ ᱢᱤᱫ ᱫᱷᱟᱣ ᱨᱮᱜᱮ
ᱦᱳᱭ ᱦᱳᱭ ᱦᱳᱭ ᱟᱫᱚ ᱟᱞᱮ ᱦᱚᱸ ᱱᱚᱰᱮ ᱜᱟᱛᱮ ᱜᱤᱫᱽᱨᱟᱹ ᱠᱚᱠᱚ ᱞᱟᱹᱭ ᱫᱟ ᱛᱤᱦᱤᱧ ᱫᱚ ᱵᱟᱝᱢᱟ ᱵᱩᱨᱩ ᱵᱚᱸᱜᱟ ᱦᱩᱭᱩᱜ ᱠᱟᱱᱟ ᱟᱫᱚ ᱱᱟᱦᱟᱜ ᱟᱫᱚ ᱱᱟᱣᱟ ᱜᱮ ᱱᱟᱦᱟᱜ ᱞᱮ ᱟᱸᱡᱚᱢᱫᱟ ᱱᱚᱜ-ᱚ ᱱᱚᱣᱟ ᱵᱩᱨᱩ ᱵᱚᱸᱜᱟ ᱫᱚ ᱧᱮᱞ ᱛᱚ ᱵᱟᱝ ᱟᱫᱚ ᱱᱚᱛᱮᱱ ᱠᱚ ᱜᱟᱛᱮ ᱜᱤᱫᱽᱨᱟᱹ ᱜᱮᱠᱚ ᱞᱟᱹᱭ ᱫᱟ ᱵᱩᱨᱩ ᱵᱚᱸᱜᱟ ᱦᱩᱭᱩᱜ ᱠᱟᱱᱟ ᱟᱫᱚ ᱵᱩᱨᱩ ᱵᱚᱸᱜᱟ ᱫᱚ ᱛᱟᱞᱦᱮ ᱜᱚᱝᱠᱮ ᱟᱵᱮᱱ ᱫᱚ ᱵᱟᱵᱮᱱ ᱪᱟᱞᱟᱣ ᱵᱟᱲᱟ ᱠᱟᱱᱟ ᱵᱟᱝ?
ᱵᱟᱝ ᱜᱮ ᱚᱱᱮ ᱢᱤᱫ ᱫᱷᱟᱣ ᱜᱤᱫᱽᱨᱟᱹ ᱨᱮ ᱟᱭᱳᱭ ᱤᱫᱤ ᱞᱮᱫᱤᱧ ᱛᱟᱸᱦᱮ ᱟᱨ ᱱᱤᱛᱚᱜ ᱫᱚ ᱩᱱᱟᱹᱜ ᱩᱭᱦᱟᱹᱨ ᱫᱤᱥᱟᱹ ᱠᱚᱫᱚ ᱵᱟᱹᱱᱩᱜᱼᱟ ᱦᱟᱸᱜ ᱟᱨᱠᱤ ᱡᱟᱦᱟᱸᱞᱮᱠᱟ ᱪᱟᱞᱟᱣ ᱦᱩᱭ ᱠᱟᱱᱟ ᱡᱮᱢᱚᱱ ᱠᱟᱺᱡ ᱠᱟᱺᱡ ᱤᱧ ᱫᱤᱥᱟᱹᱭᱟ ᱟᱨᱠᱤ ᱟᱯᱪᱷᱟ ᱟᱯᱪᱷᱟ ᱦᱟᱸᱰᱮ ᱱᱟᱰᱮ ᱟᱨᱠᱤ
ᱦᱳᱭ ᱦᱳᱭ ᱜᱚᱝᱠᱮ ᱟᱨ ᱚᱱᱠᱟ ᱢᱟᱨᱟᱝ ᱧᱚᱜ ᱟᱜ ᱵᱚᱸᱜᱟ ᱵᱩᱨᱩ ᱠᱚ ᱟᱯᱮ ᱥᱮᱫ ᱪᱮᱫ ᱠᱚ ᱦᱩᱭᱩᱜ ᱛᱮ
ᱢᱟᱨᱟᱝᱟᱜ ᱢᱟᱨᱟᱝ ᱟᱜ ᱵᱚᱸᱜᱟ ᱵᱩᱨᱩ ᱫᱚ ᱱᱚᱰᱮ ᱦᱩᱭᱩᱜ ᱠᱟᱱᱟ ᱤᱭᱟᱹ ᱵᱤᱱ ᱟᱸᱡᱚᱢ ᱠᱟᱫᱟ ᱯᱟᱴᱟᱵᱤᱸᱫᱷᱟᱹ
ᱜᱚᱝᱠᱮ ᱚᱱᱟ ᱦᱚᱸ ᱟᱸᱡᱚᱢ ᱵᱟᱲᱟ ᱦᱩᱭ ᱠᱟᱱᱟ ᱟᱫᱚ ᱧᱮᱞ ᱫᱚ ᱟᱹᱣᱨᱤ ᱦᱩᱭᱩᱜᱼᱟ
ᱢᱚᱴᱟᱢᱩᱴᱤ ᱩᱲᱤᱥᱥᱟ ᱚᱱᱟ ᱠᱚᱨᱮᱱ ᱦᱚᱲ ᱟᱹᱰᱤ ᱡᱷᱟᱹᱞ ᱡᱷᱟᱹᱞ ᱠᱷᱚᱱᱟᱜ ᱠᱚ ᱦᱟᱡᱩᱜ ᱜᱮᱭᱟ ᱛᱚ
ᱦᱳᱭ ᱦᱳᱭ
ᱤᱭᱩᱴᱩᱵᱽ ᱪᱮᱱᱮᱞ ᱡᱟᱸᱦᱟᱭᱟᱜ ᱥᱟᱱᱛᱟᱲᱟᱜ ᱢᱮᱱᱟᱜ ᱛᱟᱠᱚᱣᱟ
ᱯᱮ ᱵᱚᱪᱷᱚᱨ ᱫᱷᱚᱨᱮ ᱚᱱᱟ ᱥᱩᱨ ᱧᱚᱜ ᱥᱮᱫ ᱨᱮᱜᱮ ᱛᱟᱸᱦᱮ ᱦᱩᱭ ᱞᱮᱱᱟ ᱚᱞᱚᱜ ᱯᱟᱲᱦᱟᱜ ᱠᱷᱟᱹᱛᱤᱨ ᱟᱫᱚ ᱱᱟᱜ ᱠᱷᱟᱱ ᱢᱤᱫ ᱥᱚᱢᱚᱭ ᱦᱚᱸ ᱪᱟᱞᱟᱣ ᱟᱫᱚ ᱵᱟᱝ ᱦᱩᱭ ᱞᱮᱱᱟ ᱚᱠᱟ ᱞᱮᱠᱟᱱᱟᱜ ᱦᱳᱭᱳᱜᱼᱟ
ᱦᱮᱸ ᱛᱚ ᱟᱹᱞᱤᱧ ᱦᱚᱸ ᱟᱹᱞᱤᱧ ᱦᱚᱸ ᱞᱤᱧ ᱥᱩᱨ ᱜᱮᱭᱟ ᱯᱟᱴᱟᱵᱤᱱᱫᱟᱹ ᱫᱚ ᱢᱮᱱᱠᱷᱟᱱ ᱦᱳᱭ ᱩᱴᱷᱟᱹᱣ ᱨᱮᱭᱟᱜ ᱜᱮ ᱵᱟᱹᱞᱤᱧ ᱪᱟᱞᱟᱜ ᱟᱹᱞᱤᱧ ᱤᱧᱤᱧ ᱢᱚᱱᱮ ᱠᱟᱫᱟ ᱪᱟᱹᱠᱨᱤ ᱠᱚ ᱧᱟᱢ ᱵᱟᱲᱟ ᱞᱮᱱ ᱜᱮ ᱛᱟᱨᱯᱚᱨᱮ ᱯᱩᱨᱟᱹ ᱫᱟᱬᱟᱭ ᱦᱩᱭᱩᱜᱼᱟ ᱦᱟᱸᱜ ᱟᱨᱠᱤ
ᱦᱳᱭ ᱜᱚᱝᱠᱮ ᱟᱫᱚ ᱵᱷᱟᱜᱤ ᱢᱚᱱᱳᱵᱷᱟᱵ ᱡᱟᱸᱦᱟ ᱪᱟᱹᱠᱨᱤ ᱪᱟᱹᱠᱨᱤ ᱧᱟᱢ ᱯᱚᱨᱮ ᱡᱟᱸᱦᱟ ᱞᱮᱠᱟᱢ ᱫᱟᱬᱟᱱᱟ ᱩᱱᱫᱚ ᱢᱤᱫᱴᱮᱡ ᱵᱟᱝ ᱛᱟᱸᱦᱮᱱᱟ ᱦᱮᱸ ᱢᱚᱡᱽ ᱧᱚᱜ ᱵᱩᱡᱷᱟᱹᱜᱼᱟ
ᱥᱟᱶᱛᱮ ᱪᱟᱹᱠᱨᱤ ᱠᱚ ᱧᱟᱢ ᱞᱮᱠᱷᱟᱱ ᱟᱨᱟᱢ ᱥᱮ ᱡᱟᱦᱟᱱᱟᱜ ᱜᱮᱵᱤᱱ ᱦᱟᱛᱟᱣ ᱫᱟᱲᱮᱭᱟᱜᱼᱟ ᱦᱮᱸ ᱥᱮ
ᱦᱳᱭ, ᱦᱳᱭ, ᱦᱳᱭ, ᱟᱢ ᱫᱚ ᱚᱠᱟᱨᱮ ᱫᱟᱬᱟᱱ ᱪᱟᱞᱟᱜ ᱮᱢ ᱢᱚᱱᱮᱭᱟ ᱚᱸᱰᱮ ᱜᱮᱢ ᱪᱟᱞᱟᱜᱼᱟ ᱩᱱᱫᱚ ᱾
ᱦᱩᱸ ᱦᱩᱸ ᱦᱩᱸ ᱮᱠᱫᱚᱢ ᱴᱷᱤᱠ ᱜᱮ ᱵᱤᱱ ᱟᱨ ᱪᱟᱞᱟᱣ ᱞᱮᱱᱠᱷᱟᱱ ᱫᱚ ᱦᱟᱸᱜ ᱪᱟᱞᱟᱣ ᱜᱮ ᱥᱟᱱᱟ ᱦᱟ
ᱦᱮᱸ ᱦᱮᱸ ᱟᱫᱚ ᱱᱚᱣᱟ ᱥᱤᱞᱫᱟᱹ ᱯᱟᱛᱟ ᱫᱚ ᱛᱟᱦᱞᱮ ᱟᱹᱰᱤ ᱢᱟᱲᱟᱝ ᱛᱮ ᱦᱳᱭᱳᱜ ᱵᱟᱝ ᱜᱚᱢ
ᱦᱮᱸ ᱦᱮᱸ ᱫᱩᱨᱜᱟ ᱯᱩᱡᱟ ᱯᱚᱨᱮ ᱦᱩᱭᱩᱜ-ᱟ ᱟᱨᱠᱩ, ᱵᱤᱨᱟᱴ ᱟᱹᱰᱤ ᱡᱷᱟᱹᱞ ᱡᱷᱟᱹᱞ ᱠᱷᱚᱱᱟᱜ ᱦᱚᱲ ᱠᱚ ᱦᱤᱡᱩᱜᱼᱟ ᱢᱳᱚᱴᱟᱢᱩᱴᱤ ᱡᱟᱸᱦᱟᱭ ᱱᱟᱢᱟᱞ ᱠᱟᱹᱢᱤ ᱠᱚᱠᱚ ᱪᱟᱞᱟᱣ ᱠᱟᱱᱟ ᱩᱱᱠᱩ ᱦᱚᱸᱠᱚ ᱦᱤᱡᱩᱜᱼᱟ ᱧᱮᱧᱮᱞ ᱟᱨᱠᱤ ᱯᱟᱴᱟᱵᱤᱱᱫᱷᱟᱹ ᱧᱮᱞ ᱢᱟᱱᱮ ᱩᱱᱟᱹᱜ ᱟᱨᱠᱤ ᱩᱱᱟᱹᱜ ᱠᱚ ᱡᱟᱠ ᱡᱚᱢᱚᱠ ᱟᱨᱠᱤ
ᱚᱸᱰᱮ ᱫᱚ ᱛᱩᱢᱫᱟᱜ ᱴᱟᱢᱟᱠ ᱟᱛᱮ ᱠᱚ ᱮᱱᱮ - ᱮᱱᱮᱜᱼᱟ ᱾
ᱦᱮᱸ ᱜᱚᱝᱠᱮ ᱛᱩᱢᱫᱟᱜ ᱴᱟᱢᱟᱠ ᱟᱛᱮ ᱜᱮ ᱾ ᱥᱟᱶᱛᱮ ᱱᱟᱣᱟ ᱱᱟᱣᱟᱱᱟᱜ ᱥᱟᱹᱲᱤ ᱯᱟᱹᱧᱪᱤ ᱠᱚᱠᱚ ᱟᱹᱜᱩᱭᱟ ᱾ ᱟᱨ ᱟᱭᱢᱟᱞᱮᱠᱟᱱᱟᱜ ᱟᱠᱷᱨᱤᱧ ᱡᱤᱱᱤᱥ ᱥᱟᱶᱛᱮ ᱨᱮᱜᱟᱨ ᱴᱟᱢᱟᱠ ᱠᱚᱦᱚᱸ ᱟᱠᱷᱨᱤᱧ ᱠᱚ ᱟᱹᱜᱩᱭᱟ ᱾ ᱠᱦᱚᱱᱤᱧ ᱟᱸᱡᱚᱢ ᱟᱠᱟᱜᱼᱟ ᱛᱚ ᱟᱨ ᱪᱟᱞᱟᱣ ᱫᱚᱞᱤᱧ ᱪᱟᱞᱟᱣ ᱞᱮᱱ ᱛᱟᱦᱮᱸᱫ ᱢᱤᱫ ᱫᱷᱟᱣ ᱜᱮ ᱟᱹᱰᱤ ᱜᱤᱫᱽᱨᱟᱹ ᱨᱮ ᱚᱱᱟ ᱦᱚᱸ, ᱵᱟᱹᱞᱤᱧ ᱫᱤᱥᱟᱹᱭᱟ ᱟᱹᱞᱤᱧ ᱦᱚᱸ ᱾ ᱞᱤᱧ ᱫᱤᱥᱟᱭᱟ ᱦᱟᱸᱰᱮ ᱱᱟᱸᱰᱮ ᱾
ᱟᱪᱪᱷᱟ ᱟᱞᱮ ᱥᱮᱫ ᱫᱚ ᱱᱦᱟᱸᱜ ᱚᱱᱠᱟᱱ ᱼᱼ ᱢᱟᱨᱟᱝ ᱧᱚᱜᱼᱟ ᱯᱟᱛᱟ ᱫᱚ ᱱᱟᱦᱟᱜ ᱵᱟᱹᱱᱩᱜᱼᱟ ᱟᱫᱚ ᱼᱼ ᱟᱯᱮ ᱥᱮᱡ ᱨᱮᱜᱮᱧ ᱱᱚᱝᱠᱟ ᱼᱼ ᱦᱩᱭᱩᱜ ᱠᱟᱱᱟ ᱟᱫᱚ ᱡᱟᱦᱟᱸ ᱛᱤᱥ ᱱᱟᱦᱟᱜ ᱪᱟᱜ ᱪᱟᱞᱟᱜ ᱦᱩᱭᱩᱜᱼᱟ ᱧᱮᱧᱮᱞ ᱾ ᱟᱫᱚ ᱜᱚᱝᱠᱮ ᱚᱸᱰᱮ ᱫᱚ ᱛᱟᱦᱮᱱ ᱠᱚᱨᱮᱱᱟᱜ ᱼᱼ ᱵᱮᱵᱚᱥᱛᱟ ᱢᱮᱱᱟᱜᱼᱟ ᱥᱮ ᱵᱟᱝ ᱜᱚᱝᱠᱮ?
ᱛᱟᱦᱮᱸ ᱠᱚᱨᱮᱱ ᱫᱚ ᱵᱮᱵᱚᱥᱛᱷᱟ ᱫᱚ ᱵᱟᱹᱱᱩᱜᱼᱟ ᱩᱱᱠᱩ ᱫᱚ ᱟᱹᱰᱤ ᱦᱚᱲᱜᱮ ᱟᱹᱰᱤ ᱡᱷᱟᱹᱞ ᱠᱷᱚᱱᱟᱜ ᱠᱚ ᱦᱤᱡᱩᱜᱼᱟ ᱛᱚ ᱛᱟᱦᱚᱞᱮ ᱼᱼ ᱚᱠᱚᱭ ᱫᱚ ᱢᱚᱴᱚᱨ ᱥᱟᱭᱠᱮᱞ ᱛᱮ ᱚᱠᱚᱭ ᱫᱚ ᱪᱟᱨ ᱪᱟᱠᱟ ᱛᱮ ᱚᱠᱚᱭ ᱫᱚ ᱵᱟᱥ ᱠᱚᱛᱮ ᱠᱚ ᱦᱤᱡᱩᱜᱼᱟ ᱾ ᱠᱚᱨᱮ ᱠᱷᱚᱱ ᱟᱹᱰᱤ ᱱᱚᱛᱮ ᱚᱱᱟ ᱯᱩᱨᱩᱞᱤᱭᱟᱹ ᱵᱟᱸᱠᱩᱲᱟ ᱱᱚᱛᱮ ᱦᱳᱭᱳᱜ ᱠᱟᱱᱟ ᱼᱼ ᱱᱚᱛᱮ ᱟᱨ ᱚᱠᱟ ᱥᱮᱜ ᱢᱮᱱᱟᱜ ᱱᱚᱛᱮ ᱼᱼ ᱚᱱᱟ ᱠᱚᱨᱮ ᱠᱷᱚᱱ ᱟᱹᱰᱤ ᱦᱚᱲ ᱠᱚ ᱦᱟᱡᱩᱜ-ᱟ
ᱟᱪᱪᱷᱟ ᱜᱚᱝᱠᱮ ᱟᱹᱰᱤ ᱱᱟᱯᱟᱭ ᱟᱹᱰᱤ ᱱᱟᱯᱟᱭ ᱵᱩᱡᱷᱟᱹᱣ ᱱᱟ ᱱᱚᱜᱼᱚᱭ ᱟᱯᱮ ᱥᱮᱱᱟᱜ ᱟᱞᱮ ᱼᱼ ᱞᱟᱝ ᱜᱚᱞᱯᱚ ᱠᱮᱫᱟ ᱟᱫᱚ ᱜᱚᱝᱠᱮ ᱞᱟᱹᱭ ᱫᱟᱹᱧ ᱛᱤᱦᱤᱧ ᱫᱚ ᱱᱮᱠᱟ ᱜᱮᱞᱟᱝ ᱨᱚᱯᱚᱲᱟ ᱦᱳᱭ?
ᱦᱮᱸ ᱦᱮᱸ ᱴᱟᱭᱤᱢ ᱠᱚᱦᱚᱸ ᱪᱟᱵᱟ ᱦᱮᱡ ᱜᱟᱱ ᱠᱟᱱ ᱛᱟᱞᱟᱝᱼᱟ ᱾